ᱦᱮᱸ ᱦᱮᱞᱳ ᱡᱚᱦᱟᱨ ᱜᱮ
ᱛᱚᱵᱮ
ᱦᱮᱸ ᱪᱮᱜ ᱮᱢ ᱪᱤᱠᱟᱹᱭ ᱫᱟ?
ᱱᱚᱜᱼᱚᱭ ᱡᱚᱢ ᱠᱟᱛᱮᱜ ᱜᱤᱛᱤᱡ ᱠᱟᱱᱟᱹᱧ᱾
ᱚ ᱟᱨ ᱪᱮᱫ ᱞᱮᱠᱟ ᱢᱮᱱᱟᱜ ᱢᱮᱭᱟ? ᱦᱮᱞᱳ
ᱦᱮᱸ ᱵᱮᱥ ᱜᱮ ᱵᱮᱥ ᱜᱮ᱾
ᱚ
ᱟᱢᱫᱚ ᱪᱮᱜ ᱮᱢ ᱪᱤᱠᱟᱹᱭ ᱫᱟ?
ᱤᱧ ᱫᱚᱧ ᱫᱩᱨᱩᱵ ᱟᱠᱟᱱᱟ ᱪᱷᱟᱸᱫᱽ ᱥᱮᱫ ᱨᱮ᱾
ᱚᱸ ᱪᱮᱜ ᱞᱮᱠᱟ ᱢᱮᱱᱟᱢᱟ ᱟᱢ ᱫᱚ?
ᱦᱮᱸ ᱤᱧ ᱦᱚᱸ ᱵᱷᱟᱞᱤ ᱜᱮ ᱢᱤᱱᱟᱹᱧᱟ᱾
ᱚᱸ ᱛᱟᱦᱞᱮ ᱜᱟᱯᱟᱞᱢᱟᱨᱟᱣ ᱠᱚ ᱞᱟᱹᱭ ᱛᱟᱞᱟᱝ ᱢᱮ?
ᱦᱮᱸ ᱦᱮᱸ ᱮᱸ ᱠᱩᱠᱞᱤᱧ ᱫᱚᱦᱚᱭ ᱫᱟ ᱡᱮ ᱟᱯᱮ ᱥᱮᱜ ᱫᱚ ᱟᱯᱮ ᱥᱮᱫ ᱫᱚ ᱵᱟᱯᱞᱟ ᱛᱤᱱ ᱨᱚᱠᱚᱢᱟᱜ ᱵᱟᱯᱞᱟ ᱧᱮᱞᱟᱢᱚᱜ ᱧᱮᱞᱟᱢᱚᱜᱼᱟ? ᱠᱟᱹᱴᱤᱡ ᱮᱢ ᱞᱟᱹᱭ ᱞᱮᱠᱷᱟᱱ ᱵᱷᱟᱞᱤ ᱠᱚᱜᱼᱟ?
ᱮᱠᱷᱚᱱ ᱟᱞᱮ ᱥᱮᱜ ᱵᱟᱯᱞᱟ ᱫᱚ ᱦᱟᱸᱜ ᱥᱟᱨ ᱥᱟᱹᱜᱩᱱ ᱵᱟᱯᱞᱟ ᱟᱨ ᱠᱚᱸᱰᱮᱞ ᱧᱟᱯᱟᱢ ᱜᱮ ᱧᱮᱞᱚᱜ ᱠᱟᱱᱟ ᱟᱫᱚ ᱠᱚᱸᱰᱮᱞ ᱧᱟᱯᱟᱢ ᱛᱮ ᱡᱟᱦᱟᱸ ᱧᱮᱞᱚᱜ ᱠᱟᱱᱟ ᱟᱫᱚ ᱚᱱᱟ ᱦᱚᱸ ᱱᱮᱛᱟᱨ ᱫᱚ ᱥᱟᱨ ᱥᱟᱹᱜᱩᱱ ᱵᱟᱯᱞᱟ ᱞᱮᱠᱟ ᱜᱮ ᱠᱚ ᱵᱟᱯᱞᱟᱜ ᱠᱟᱱᱟ᱾
ᱚ
ᱦᱮᱸ ᱱᱚᱝᱠᱟ ᱞᱟᱦᱟ ᱧᱚᱜ ᱦᱩᱭ ᱞᱮᱱᱟ ᱠᱚᱸᱰᱤᱮᱞ ᱧᱟᱯᱟᱢ ᱵᱟᱯᱞᱟ ᱛᱚ ᱠᱚᱸᱰᱮᱞ ᱧᱟᱯᱟᱢ ᱵᱟᱯᱞᱟ ᱫᱚ ᱤᱧ ᱫᱚ ᱵᱟᱨᱭᱟ ᱜᱤᱧ ᱧᱮᱞ ᱟᱠᱟᱜᱼᱟ ᱟᱞᱮ ᱟᱹᱛᱩ ᱨᱮᱫᱚ
ᱚ ᱟᱨ ᱛᱟᱦᱮ ᱦᱮᱸ ᱦᱮᱸ ᱟᱞᱮ ᱥᱮᱜ ᱦᱚᱸ ᱚᱝᱠᱟ ᱜᱮ ᱠᱚᱸᱰᱮᱞ ᱧᱟᱯᱟᱢ ᱵᱟᱯ ᱯᱞᱟ ᱟᱨ ᱥᱟᱨ ᱥᱟᱹᱜᱩᱱ ᱵᱟᱯᱞᱟ ᱱᱚᱣᱟ ᱜᱮ ᱵᱟᱨᱭᱟ ᱜᱮ ᱵᱤᱥᱤᱨ ᱵᱷᱟᱜᱽ ᱧᱮᱞᱚᱜᱚᱜ ᱠᱟᱱᱟ᱾
ᱦᱩᱸ
ᱟ ᱥᱟᱨ ᱥᱟᱹᱜᱩ ᱥᱟᱨ ᱥᱟᱹᱜᱩᱱ ᱵᱟᱯᱞᱟ ᱫᱚ ᱟᱨᱦᱚᱸ ᱠᱚᱢ ᱜᱮ ᱟᱞᱮ ᱥᱮᱫ ᱫᱚ ᱵᱤᱥᱤ ᱠᱟᱹᱭ ᱛᱮ ᱠᱚᱸᱰᱮᱞ ᱧᱟᱯᱟᱢ ᱵᱟᱯᱞᱟ ᱜᱮ᱾
ᱚᱸ ᱟ ᱵᱟᱯᱞᱟ ᱫᱚ ᱢᱟᱱᱮ ᱪᱮᱫ ᱞᱮᱠᱟ ᱥᱟᱨ ᱥᱟᱹᱜᱩᱱ? ᱨᱮᱭᱟᱜ ᱱᱤᱭᱚᱢ ᱞᱮᱠᱟ ᱛᱮ ᱞᱮᱠᱟ ᱜᱮ ᱠᱚ ᱵᱟᱯᱞᱟᱜ ᱠᱟᱱᱟ᱾ ᱢᱟᱱᱮ ᱠᱚᱸᱰᱮᱞ ᱧᱟᱯᱟᱢ ᱵᱟᱯᱞᱟ ᱦᱩᱭᱩᱜ ᱠᱟᱱ ᱨᱮᱦᱚᱸ ᱢᱟᱱᱮ ᱠᱚᱸᱰᱮᱞ ᱧᱟᱯᱟᱢᱚᱜ ᱠᱟᱱᱟ ᱠᱚ ᱠᱤᱱᱛᱩ ᱵᱟᱯᱞᱟ ᱫᱚ ᱥᱟᱨ ᱥᱟᱹᱜᱩᱱ ᱞᱮᱠᱟ ᱛᱮᱠᱚ ᱠᱚᱨᱟᱣᱫᱟ
ᱦᱮᱸ ᱦᱮᱸ
ᱟᱨ ᱛᱟᱞᱦᱮ ᱵᱟᱯᱞᱟ ᱫᱚ ᱠᱚᱲᱟ ᱚᱲᱟᱜ ᱨᱮ ᱦᱩᱭᱩᱜ ᱠᱟᱱᱟ ᱥᱮ ᱠᱩᱲᱤ ᱚᱲᱟᱜ ᱨᱮ
ᱦᱮᱸ ᱡᱟᱦᱟᱸ ᱠᱚᱸᱰᱮᱞ ᱧᱟᱯᱟᱢ ᱵᱟᱯᱞᱟ ᱚᱱᱟ ᱫᱚ ᱮᱸ ᱠᱚᱲᱟ ᱜᱤᱫᱽᱨᱟᱹ ᱚᱲᱟᱜ ᱨᱮᱜᱮ ᱦᱩᱭᱩᱜᱼᱟ
ᱚ ᱟᱞᱮ ᱥᱮᱫ ᱫᱚ ᱱᱮᱛᱟᱨ ᱠᱚᱸᱰᱮᱞ ᱠᱚᱸᱰᱮᱹᱞ ᱧᱟᱯᱟᱢ ᱵᱟᱯᱞᱟ ᱚᱠᱟ ᱞᱮᱠᱟ ᱦᱩᱭᱩᱜ ᱠᱟᱱᱟ ᱡᱮ ᱦᱮᱸ ᱠᱚᱸᱰᱮᱹᱞ ᱧᱟᱯᱟᱢᱚᱜ ᱠᱟᱱᱟ ᱠᱤᱱ ᱛᱚ ᱱᱚᱰᱮ ᱟᱹᱜᱩᱭᱮ ᱠᱟᱱᱟᱭ ᱫᱤᱭᱮ ᱯᱚᱨ ᱛᱟᱨ ᱯᱚᱨᱮ ᱟᱨᱚ ᱚᱝᱠᱟ ᱢᱟᱞᱤᱠ ᱢᱟᱹᱞᱤᱠ ᱠᱚ ᱜᱟᱞ ᱜᱟᱯᱟᱞᱢᱟᱨᱟᱣ ᱜᱚᱴᱟᱭᱮᱫᱟ ᱟᱨᱚ ᱩᱱᱤ ᱠᱩᱲᱤ ᱜᱤᱫᱽᱨᱟᱹ ᱟᱠᱚ ᱴᱷᱮᱡ ᱠᱚ ᱤᱫᱤ ᱨᱩᱣᱟᱹᱲᱮ ᱠᱟᱱᱟ ᱟᱨᱚ ᱚᱝᱠᱟ ᱢᱟᱱᱮ ᱥᱟᱨ ᱥᱟᱹᱜᱩᱱ ᱵᱟᱯᱞᱟ ᱞᱮᱠᱟᱜᱮ ᱨᱟᱦᱤ ᱪᱟᱹᱣᱰᱟᱹᱞ ᱟᱛᱮᱫ ᱠᱚ ᱵᱟᱯᱞᱟᱜ ᱠᱟᱱᱟ
ᱦᱳᱭ ᱱᱚᱣᱟ ᱫᱚ ᱱᱚᱣᱟ ᱫᱚᱠᱚ ᱞᱟᱹᱭᱟ ᱡᱮ ᱤᱭᱟᱹᱟᱹᱜ ᱜᱮ ᱯᱟᱲᱟᱜ ᱠᱟᱱᱟ ᱡᱮ ᱥᱟᱨ ᱥᱟᱹᱜᱩᱱ ᱵᱟᱯᱞᱟ ᱨᱮ
ᱛᱟᱞᱦᱮ ᱦᱚᱸᱜᱼᱚᱭ ᱡᱮ ᱢᱟᱲᱟᱝ ᱨᱮᱠᱤᱱ ᱠᱚᱸᱰᱮᱹᱞ ᱧᱟᱯᱟᱢ ᱮᱱᱟ ᱛᱚ ᱟᱹᱣᱨᱤ ᱵᱟᱯᱞᱟ ᱨᱮᱜᱮ ᱠᱚᱲᱟ ᱚᱲᱟᱜ ᱟᱹᱜᱩ ᱠᱮᱫᱮᱭᱟ ᱛᱚ ᱱᱚᱣᱟ ᱫᱚ ᱪᱮᱫ
ᱦᱮᱸ ᱱᱚᱣᱟ ᱫᱚ ᱟᱹᱠᱤᱱ ᱠᱩᱥᱟᱹ ᱠᱩᱥᱤ ᱛᱮᱠᱤ ᱵᱟᱯᱞᱟ ᱞᱮᱱ ᱛᱟᱦᱮᱸᱜᱼᱟ ᱟᱫᱚ ᱚᱲᱟᱜ ᱨᱮ ᱠᱚ ᱵᱟᱠᱚ ᱨᱟᱡᱤ ᱨᱟᱡᱟ ᱞᱮᱱᱟ ᱠᱚᱲᱟ ᱜᱤᱫᱽᱨᱟᱹᱣᱟᱜ ᱚᱲᱟᱜ
ᱵᱟᱝ ᱥᱤᱸᱫᱩᱨ ᱠᱚᱫᱚ ᱪᱮᱫ ᱦᱚᱸ ᱵᱟᱭ ᱥᱤᱸᱫᱩᱨ ᱠᱟᱫᱮᱭᱟ
ᱦᱮᱸ ᱦᱮᱸ ᱚᱱᱟ ᱢᱟᱛᱩᱧ ᱵᱩᱡᱽ ᱫᱟᱲᱮᱭᱟᱜ ᱠᱟᱱᱟ ᱡᱮ ᱢᱮᱫᱴᱮᱱ ᱠᱩᱲᱤ ᱜᱤᱫᱽᱨᱟᱹ ᱡᱩᱫᱤ ᱪᱟᱞᱟᱣᱱᱟᱭ ᱤᱫᱤ ᱠᱮᱫᱮᱭᱟᱭ ᱥᱮ ᱤᱫᱤ ᱠᱮᱫᱮᱭᱟᱭ ᱛᱟᱨᱯᱚᱨᱮ ᱦᱟᱸᱰᱮᱱ ᱠᱚᱲᱟ ᱜᱤᱫᱽᱨᱟᱹ ᱦᱟᱸᱰᱮᱱ ᱠᱚᱲᱟ ᱜᱤᱫᱽᱨᱟᱹ ᱟᱡ ᱟᱭᱳ ᱟᱡ ᱵᱟᱵᱟ ᱵᱟᱝ ᱠᱚ ᱨᱮᱵᱮᱱ ᱠᱟᱱᱟ ᱡᱮ ᱟᱞᱮᱭᱟᱜ ᱥᱚᱠ ᱛᱟᱦᱮᱸ ᱠᱟᱱ ᱛᱟᱞᱮᱭᱟ ᱡᱮ ᱵᱟᱯᱞᱟᱛᱮ ᱛᱟᱞᱦᱮ ᱱᱚᱝᱠᱟ ᱢᱟᱞᱤᱠ ᱢᱟᱞᱤᱠ ᱠᱚ ᱨᱚᱯᱚᱲᱚᱜᱼᱟ ᱡᱮ ᱮᱸᱻ ᱡᱟᱠ ᱜᱮ ᱟᱹᱠᱤᱱ ᱠᱩᱥᱤ ᱛᱮᱠᱤᱱ ᱧᱟᱯᱟᱢ ᱞᱮᱱ ᱛᱟᱦᱮᱸᱜᱼᱟ ᱟᱫᱚ ᱤᱭᱟᱹ ᱠᱟᱠᱤᱱᱟᱵᱚ ᱢᱟᱱᱮ ᱥᱟᱨ ᱥᱟᱹᱜᱩᱱ ᱵᱟ ᱠᱟᱹᱢᱤ ᱞᱮᱠᱟ ᱵᱚ ᱠᱚᱨᱟᱣᱟ ᱟᱫᱚ ᱱᱟᱝᱠᱟ ᱜᱮᱠᱚ ᱠᱚᱨᱟᱣ ᱮᱫᱟ ᱦᱚᱸ ᱦᱮᱸ ᱱᱚᱱᱛᱮ ᱦᱚᱸ ᱱᱚᱝᱠᱟ ᱜᱮ ᱦᱩᱭᱩᱜ ᱠᱟᱱ ᱜᱮᱭᱟ
ᱟᱨ ᱱᱚᱜ-ᱚᱭ ᱡᱮ ᱥᱟᱸᱜᱷᱟ ᱵᱟᱯᱞᱟ ᱦᱮᱱᱟᱜ-ᱟ ᱟᱯᱮ ᱥᱮᱫ ᱥᱟᱸᱜᱷᱟ ᱵᱟᱯᱞᱟ ᱱᱮᱛᱟᱨ ᱧᱮᱞᱚᱜ ᱠᱟᱱᱟ ᱥᱮ ᱵᱟᱝ?
ᱵᱟᱝᱟ ᱥᱟᱸᱜᱷᱟ ᱵᱟᱯᱞᱟ ᱠᱚᱫᱚ ᱵᱟᱹᱧ ᱧᱮᱞ ᱠᱟᱫᱟ ᱟᱨᱦᱚᱸ ᱟᱹᱰᱤ ᱨᱚᱠᱚᱢ ᱵᱟᱯᱞᱟ ᱢᱮᱱᱟᱜ-ᱟ ᱜᱷᱟᱨᱫᱤ ᱡᱟᱶᱟᱭ ᱵᱟᱯᱞᱟ ᱚᱱᱟ ᱫᱩᱧ ᱧᱮᱞ ᱟᱠᱟᱫᱟ ᱟᱨ ᱴᱩᱢᱠᱤ ᱫᱤᱯᱤᱞ ᱵᱟᱯᱞᱟ ᱠᱚ ᱢᱮᱱᱟᱜᱼᱟ ᱚᱱᱟ ᱠᱚᱫᱚ ᱵᱟᱹᱧ ᱧᱮᱞ ᱠᱟᱫᱟ ᱦᱟᱸᱜ
ᱜᱷᱟᱨᱫᱤ ᱡᱟᱶᱟᱭ ᱵᱟᱯᱞᱟ ᱫᱚ ᱪᱮᱫ ᱞᱮᱠᱟ
ᱚᱱᱟ ᱫᱚᱻ ᱟᱸᱻ ᱡᱟᱦᱟᱸᱭ ᱠᱚᱲᱟ ᱜᱤᱫᱽᱨᱟᱹ ᱠᱟᱱᱟᱭ ᱥᱮ ᱩᱱᱤ ᱠᱚᱲᱟ ᱜᱤᱫ ᱜᱤᱫᱽᱨᱟᱹ ᱫᱚ ᱠᱩᱲᱤ ᱜᱤᱫᱽᱨᱟᱹ ᱛᱟᱦᱮᱸ ᱠᱩᱲᱤ ᱜᱤᱫᱽᱨᱟᱹ ᱟᱜ ᱚᱲᱟᱜ ᱨᱮ ᱠᱚ ᱟᱹᱜᱩᱭᱮᱭᱟ ᱢᱟᱡᱷᱤ ᱢᱚᱬᱮ ᱦᱚᱲ ᱨᱚᱯᱚᱲ ᱠᱟᱛᱮᱜ ᱠᱚ ᱪᱟᱞᱟᱜ ᱟᱠᱚ ᱮ ᱠᱩᱲᱤ ᱜᱤᱫᱽᱨᱟᱹ ᱯᱟᱦᱴᱟ ᱨᱮᱱ ᱠᱚ ᱪᱟᱞᱟᱜ ᱟᱠᱚ ᱟᱨ ᱡᱟᱦᱟᱸ ᱠᱚᱲᱟ ᱜᱤᱫᱽᱨᱟᱹ ᱯᱟᱦᱴᱟ ᱨᱮᱱ ᱢᱺᱡᱷᱤ ᱢᱚᱬᱮ ᱦᱚᱲ ᱠᱚ ᱫᱩᱲᱩᱵ ᱛᱤᱸᱜᱩᱱᱟ ᱟᱫᱚ ᱠᱚ ᱨᱚᱯᱚᱲᱚᱜᱼᱟ ᱡᱮ ᱦᱮᱸ ᱱᱚᱝᱠᱟ ᱱᱩᱭ ᱫᱚᱞᱮ ᱤᱫᱤᱭᱮᱭᱟ ᱟᱫᱚ ᱩᱱᱤ ᱠᱚᱲᱟ ᱜᱤᱫᱽᱨᱟᱹ ᱫᱚ ᱦᱟᱥᱟ ᱠᱚᱠᱚ ᱚᱞ ᱟᱭᱟ ᱠᱚ ᱟᱨ ᱠᱚ ᱟᱹᱜᱩᱭᱮᱭᱟ ᱚᱱᱟᱜᱮ ᱜᱷᱟᱹᱨᱫᱤ ᱡᱟᱢᱟᱭ ᱵᱟᱯᱞᱟ ᱠᱚ ᱞᱟᱹᱭᱟ
ᱟᱪᱪᱷᱟ
ᱦᱮᱸ
ᱦᱮᱸ ᱱᱚᱝᱠᱟ ᱦᱚᱲ ᱫᱚ ᱚᱱᱟ ᱫᱚ ᱵᱟᱰᱟᱭ ᱵᱟᱝ ᱛᱟᱦᱮᱸ ᱠᱟᱱᱟ ᱛᱚ ᱱᱚᱝᱠᱟ ᱟᱸᱡᱚᱢ ᱵᱟᱲᱟ ᱦᱩᱭ ᱟᱠᱟᱱᱟ ᱡᱮ ᱡᱮ ᱱᱚᱝᱠᱟ ᱦᱮᱸ ᱵᱟᱯᱞᱟ ᱥᱟᱨ ᱥᱟᱹᱜᱩᱱ ᱞᱮᱠᱟ ᱵᱟᱯᱞᱟ ᱦᱩᱭᱩᱜᱼᱟ ᱵᱟᱯᱞᱟ ᱛᱟᱭᱚᱢ ᱠᱚᱲᱟ ᱜᱤᱫᱽᱨᱟᱹ ᱫᱚ ᱠᱩᱲᱤ ᱜᱤᱫᱽᱨᱟᱹ ᱚᱲᱟᱜ ᱨᱮᱜᱮᱭ ᱛᱟᱦᱮᱱᱟ ᱚᱱᱟ ᱦᱟᱹᱵᱤᱡ ᱜᱮ ᱟᱸᱡᱚᱢ ᱟᱠᱟᱫ ᱛᱟᱸᱦᱮᱱᱤᱧ
ᱦᱮᱸ
ᱦᱮᱸ ᱚᱱᱠᱟ ᱟᱞᱮ ᱥᱮᱫ
ᱟᱫᱚ ᱩᱱᱤ ᱫᱚ ᱡᱚᱛᱚ ᱠᱤᱪᱷᱩ ᱚᱞ ᱟᱭᱟ ᱠᱚ ᱦᱟᱥᱟ ᱡᱟᱭᱜᱟ ᱠᱚ ᱚᱞ ᱟᱭᱟ ᱠᱚ ᱚᱸᱰᱮ ᱜᱮ ᱡᱚᱛᱚ ᱠᱤᱪᱷᱩ ᱟᱫᱚ ᱚᱸᱰᱮ ᱚᱸᱰᱮᱱᱤᱡ ᱜᱮ ᱞᱮᱠᱷᱟᱜ-ᱟᱭ ᱩᱱᱤ ᱫᱚ
ᱦᱮᱸ ᱱᱮᱛᱟᱨ ᱫᱚ ᱜᱟᱹᱨᱫᱷᱤ ᱡᱟᱣᱟᱭ ᱦᱚᱸ ᱱᱮᱛᱟᱨ ᱫᱚ ᱟᱵᱚᱣᱟᱜ ᱥᱚᱢᱟᱡ ᱩᱱᱟᱹᱜ ᱵᱟᱭ ᱧᱮᱞᱚᱜ ᱠᱟᱱᱟ ᱚᱱᱟ ᱫᱚ ᱞᱟᱦᱟ ᱛᱮᱜᱮ ᱵᱟᱹᱲᱛᱤ ᱠᱟᱭᱛᱮ ᱧᱮᱞᱚᱜ ᱠᱟᱱ ᱛᱟᱦᱮᱱᱟ
ᱦᱮᱸ ᱟᱨ ᱵᱟᱝ ᱟ ᱱᱮᱛᱟᱨ ᱦᱚᱸ ᱧᱮᱞᱚᱜᱚᱜ ᱠᱟᱱ ᱜᱮᱭᱟ ᱡᱟᱦᱟᱸᱭ ᱨᱮᱱ ᱠᱚᱲᱟ ᱜᱤᱫᱽᱨᱟᱹ ᱠᱚ ᱯᱮᱭᱟ ᱯᱩᱱᱭᱟ ᱢᱮᱱᱟᱜ ᱠᱚᱣᱟ ᱥᱮ ᱩᱱᱠᱩ ᱫᱚ ᱡᱩᱫᱤ ᱡᱩᱫᱤ ᱡᱟᱭᱜᱟ ᱠᱚ ᱵᱟᱝ ᱛᱟᱦᱮᱱ ᱛᱟᱠᱚᱣᱟ ᱛᱟᱦᱚᱞᱮ ᱚᱱᱠᱟᱱ ᱦᱟᱥᱟ ᱡᱟᱭᱜᱟ ᱠᱚ ᱵᱟᱝ ᱛᱟᱦᱮᱱ ᱛᱟᱠᱚᱣᱟ ᱚᱱᱠᱟᱱ ᱠᱚᱲᱟ ᱜᱤᱫᱽᱨᱟᱹ ᱫᱚᱠᱚ ᱞᱟᱹᱭᱟ ᱡᱮ ᱜᱟ. ᱨᱫᱷᱤ ᱡᱟᱢᱟᱭ ᱜᱮᱞᱮ ᱛᱟᱦᱮᱱᱟ ᱱᱚᱝᱠᱟ ᱨᱚᱯᱚᱲ ᱠᱟᱛᱮᱜ ᱠᱚ ᱠᱚᱨᱟᱣ ᱜᱮᱭᱟ ᱠᱚ ᱾
ᱦᱮ ᱦᱮᱢᱟ
ᱦᱮᱸ ᱱᱮᱛᱟᱨ ᱢᱟ ᱟᱨ ᱵᱤᱥᱮᱥ ᱠᱟᱭ ᱛᱮ ᱢᱤᱫᱴᱮᱱ ᱵᱟᱨᱭᱟ ᱜᱮ ᱠᱚᱲᱟ ᱜᱤᱫᱽᱨᱟᱹ ᱠᱚ ᱦᱟᱛᱟᱣᱮᱫ ᱠᱚᱣᱟ ᱥᱮ ᱟᱫᱚ ᱚᱱᱠᱟ ᱫᱚ ᱵᱟᱝ ᱧᱮᱞᱚᱜᱚᱜ ᱠᱟᱱᱟ ᱱᱮᱛᱟᱨ ᱫᱚ ᱩᱱᱟᱹᱜ ᱫᱚ
ᱦᱮᱸ ᱟᱨ ᱱᱚᱜᱼᱚᱭ ᱡᱮ ᱟᱵᱚᱣᱟᱜ ᱥᱟᱶᱛᱟᱨ ᱥᱮ ᱥᱚᱢᱟᱡ ᱨᱮ ᱡᱮ ᱚᱜ ᱚᱭ ᱪᱷᱟᱹᱰᱩᱡᱚᱜ ᱠᱟᱱᱟ ᱪᱷᱰᱩᱭᱡᱚᱜ ᱠᱟᱱᱟ ᱠᱚ ᱱᱚᱣᱟ ᱨᱮᱱᱟᱜ ᱪᱮᱫ ᱠᱟᱨᱚᱱ ᱛᱮᱠᱚ ᱪᱷᱟᱹᱰᱩᱭᱚᱜ ᱠᱟᱱᱟ
ᱦᱮᱸ ᱦᱚᱜᱼᱚᱭ ᱡᱮ ᱮᱸ ᱠᱚᱲᱟ ᱜᱤᱫᱽᱨᱟᱹ ᱡᱩᱫᱤ ᱵᱟᱯᱞᱟ ᱵᱟᱯᱞᱟ ᱦᱩᱭᱮᱱ ᱛᱟᱭ ᱠᱟᱱᱟ ᱥᱮ ᱵᱟᱯᱞᱟ ᱦᱩᱭ ᱠᱟᱛᱮᱜ ᱡᱩᱫᱤ ᱠᱚᱲᱟ ᱜᱤᱫᱽᱨᱟᱹᱣᱟᱜ ᱫᱳᱥ ᱛᱟᱦᱮᱱ ᱛᱟᱭᱟ ᱥᱮ ᱟᱨᱦᱚᱸ ᱮᱴᱟᱜ ᱠᱩᱲᱤ ᱜᱤᱫᱽᱨᱟᱹ ᱟᱹᱜᱩᱭ ᱠᱟᱱᱟᱭ ᱟᱨ ᱚᱱᱟ ᱛᱮᱦᱚᱸ ᱦᱩᱭᱩᱜᱼᱟ ᱟᱨ ᱵᱟᱝᱠᱷᱟᱱ ᱫᱚ ᱟᱻ ᱩᱱᱤ ᱡᱟᱦᱟᱸᱭ ᱠᱚᱲᱟ ᱜᱤᱫᱽᱨᱟᱹ ᱠᱟᱱᱟᱭ ᱩᱱᱤ ᱫᱤᱱᱜᱮ ᱧᱩ ᱵᱩᱞ ᱠᱟᱛᱮᱜ ᱫᱤᱱᱟᱹᱢ ᱜᱮ ᱩᱱᱤ ᱡᱟᱦᱟᱸᱭ ᱤᱫᱤ ᱠᱟᱫᱮᱭᱟᱭ ᱠᱩᱲᱤ ᱜᱤᱫᱽᱨᱟᱹ ᱩᱱᱤ ᱪᱮᱛᱟᱱ ᱨᱮ ᱱᱟᱦᱟᱪᱟᱨᱮ ᱪᱟᱞᱟᱟᱭ ᱫᱤᱱᱜᱮ ᱫᱟᱞ ᱫᱟᱞᱮᱭᱟᱭ ᱠᱷᱟᱹᱯᱟᱹᱨᱤᱜ ᱟᱭ ᱚᱱᱟ ᱠᱷᱟᱹᱛᱤᱨ ᱛᱮᱜᱮ ᱚᱱᱟ ᱠᱷᱟᱹᱛᱤᱨ ᱛᱮᱦᱚᱸ ᱠᱚ ᱪᱷᱟᱹᱰᱤ ᱩᱰᱩᱠᱚᱜ ᱜᱮᱭᱟ ᱠᱚ
ᱟᱪᱪᱷᱟ ᱛᱚᱵᱮ ᱱᱚᱜᱼᱚᱭ ᱡᱮ ᱟᱵᱚᱣᱟᱜ ᱵᱚᱨᱛᱚᱢᱟᱱ ᱨᱮ ᱟᱵᱚᱣᱟᱜ ᱥᱚᱢᱟᱡᱽ ᱨᱮ ᱱᱚᱣᱟ ᱠᱚ ᱛᱤᱱᱟᱹᱜ ᱴᱟ ᱧᱮᱞᱚᱜ ᱠᱟᱱᱟ ᱡᱮ ᱪᱷᱟᱹᱰᱩᱭᱚᱜ ᱠᱟᱱᱟ ᱠᱚ
ᱦᱮᱸ ᱥᱚᱢᱟᱡ ᱨᱮ ᱱᱤᱛᱚᱜ ᱧᱮᱞᱚᱜᱚᱜ ᱠᱟᱱ ᱜᱮᱭᱟ ᱾ ᱯᱨᱟᱭ ᱜᱮ ᱟᱹᱰᱤ ᱜᱟᱱ ᱜᱮ ᱦᱩᱭ ᱟᱠᱟᱱᱟ ᱟᱞᱮᱥᱮᱫ ᱫᱚ ᱵᱟᱨ ᱯᱮᱭᱟ ᱦᱳᱭᱜᱚᱜ ᱠᱟᱱᱟ ᱚᱱᱠᱟ ᱡᱮ ᱪᱷᱟᱹᱰᱩᱭ ᱠᱟᱛᱮᱜ ᱚᱲᱟᱜ ᱨᱮᱜᱮ ᱢᱮᱱᱟᱜ ᱟᱠᱟᱫ ᱠᱚᱣᱟ ᱟᱫᱚ ᱫᱚᱥᱨᱟ ᱛᱮ ᱩᱱᱤ ᱡᱟᱦᱟᱸᱭ ᱠᱚᱲᱟ ᱜᱤᱫᱽᱨᱟᱹ ᱠᱟᱱᱟᱭ ᱟᱫᱚ ᱩᱱᱤ ᱫᱚ ᱫᱚᱥᱨᱟ ᱛᱮ ᱟᱫᱚ ᱯᱟᱸᱡᱟ ᱫᱚ ᱵᱟᱭ ᱦᱤᱡᱩᱜᱼᱟ ᱡᱩᱫᱤ ᱟᱭᱟᱜ ᱫᱳᱥ ᱛᱟᱦᱮᱱ ᱛᱟᱭᱟ
ᱦᱮᱸ ᱛᱚ ᱟᱞᱮᱥᱮᱫ ᱫᱚ ᱦᱟᱸᱜ ᱚᱱᱠᱟ ᱫᱚ ᱦᱟᱸᱜ ᱡᱮ ᱪᱷᱟᱹᱰᱩᱭ ᱩᱰᱩᱠᱚᱜ ᱠᱟᱱᱟ ᱠᱚ ᱚᱱᱠᱟ ᱫᱚ ᱦᱸᱟᱜ ᱟᱞᱮᱥᱮᱫ ᱫᱚ ᱦᱟᱸᱜ ᱵᱟᱝ ᱧᱮᱞ ᱟᱠᱟᱱᱟ ᱟᱨ ᱟᱥᱮ ᱯᱚᱨᱮ ᱟᱥᱮ ᱯᱟᱥᱮ ᱟᱹᱛᱩ ᱠᱚᱨᱮ ᱦᱚᱸ ᱵᱟᱝ ᱟᱸᱡᱚᱢ ᱠᱟᱱᱟ ᱦᱟᱸᱜ
ᱚ ᱟᱨ ᱢᱤᱫᱴᱮᱱ ᱯᱚᱥᱱᱚ ᱛᱟᱦᱮᱸ ᱠᱟᱱᱟ
ᱦᱮᱸ ᱞᱟᱹᱭ ᱢᱮ
ᱱᱚᱜᱼᱚᱭ ᱡᱮ ᱟᱵᱚ ᱥᱟᱶᱛᱟ ᱥᱚᱢᱟᱡᱽ ᱨᱮ ᱵᱟᱯᱞᱟ ᱠᱟᱛᱮᱜ ᱮ ᱢᱤᱫ ᱥᱮᱨᱢᱟ ᱵᱟᱨ ᱥᱮᱨᱢᱟ ᱢᱚᱸᱡᱽ ᱜᱮᱠᱤᱱ ᱛᱟᱦᱮᱱ ᱠᱟᱱᱟ ᱦᱮᱸᱥᱮ ᱟᱨ ᱩᱱᱠᱤᱱ ᱛᱟᱞᱟᱨᱮ ᱥᱟᱠᱟᱢ ᱠᱚ ᱚᱨᱮᱡ ᱫᱟ ᱚᱱᱟ ᱵᱟᱨᱮᱛᱮ ᱠᱟᱹᱴᱤᱡ ᱮᱢ ᱞᱟᱹᱭ ᱞᱮᱠᱷᱟᱱ ᱵᱷᱟᱞᱮ ᱠᱚᱜᱼᱟ ᱾
ᱦᱮᱸ ᱥᱟᱠᱟᱢ ᱚᱲᱮᱡ ᱫᱚ ᱟᱹᱠᱤᱱ ᱚᱠᱟᱴᱷᱮᱡ ᱵᱟᱝᱠᱤᱱ ᱡᱩᱛᱩᱜ ᱠᱟᱱᱟ ᱟᱫᱚ ᱪᱮᱫ ᱠᱟᱨᱚᱱ ᱛᱮ ᱵᱟᱠᱤᱱ ᱡᱩᱛᱩᱜ ᱠᱟᱱᱟ ᱚᱱᱟ ᱫᱚ ᱦᱟᱸᱜ ᱛᱚ ᱵᱟᱹᱠᱤ ᱦᱚᱲ ᱫᱚ ᱵᱟᱠᱚ ᱵᱟᱰᱟᱭ ᱫᱟᱲᱮᱭᱟᱜ ᱠᱟᱱᱟ
ᱦᱮᱸ ᱦᱮᱸ
ᱦᱮ ᱟᱫᱚ ᱚᱱᱟ ᱠᱷᱟᱹᱛᱤᱨ ᱛᱮᱜᱮ ᱠᱤᱝᱵᱟ ᱟᱠᱚ ᱚᱲᱟᱜ ᱦᱚᱲ ᱩᱱᱤᱭᱟᱜ ᱠᱟᱹᱢᱤ ᱠᱟᱠᱚ ᱵᱟᱠᱚ ᱠᱩᱥᱤᱭᱟᱛᱟᱭ ᱠᱟᱱᱟ ᱥᱮ ᱚᱱᱠᱟ ᱩᱱᱤ ᱤᱫᱤ ᱠᱟᱛᱮᱜ ᱩᱱᱟᱹᱜ ᱟᱠᱚ ᱚᱲᱟᱜ ᱠᱚᱲᱟ ᱜᱤᱫᱽᱨᱟᱹ ᱚᱲᱟᱜ ᱯᱟᱥᱴᱟ ᱨᱮᱱ ᱡᱩᱫᱤ ᱩᱱᱟᱹᱜ ᱵᱟᱠᱚ ᱠᱩᱥᱤᱭᱟ ᱛᱟᱦᱮᱸ ᱠᱟᱱᱟ ᱠᱟᱹᱢᱤ ᱠᱚ ᱟᱨ ᱠᱤᱢᱵᱟ ᱠᱚᱲᱟ ᱜᱤᱫᱽᱨᱟᱹ ᱜᱮ ᱡᱩᱫᱤ ᱩᱱᱤᱭᱟᱜ ᱵᱮᱵᱚᱦᱟᱨ ᱠᱚ ᱵᱟᱭ ᱠᱩᱥᱤᱭᱟᱛᱟᱭ ᱠᱟᱱ ᱛᱟᱦᱮᱱᱟ ᱚᱱᱟ ᱠᱷᱟᱹᱛᱤᱨ ᱛᱮᱜᱮ ᱥᱟᱠᱟᱢ ᱠᱚᱠᱚ ᱚᱲᱮᱡ ᱜᱮᱭᱟ
ᱚ ᱟᱹᱰᱤ ᱢᱚᱸᱡᱽ ᱛᱮᱢ ᱞᱟᱹᱭ ᱠᱮᱫᱟ ᱵᱟᱹᱧ ᱵᱟᱰᱟᱭ ᱠᱟᱱ ᱛᱟᱦᱮᱸᱜᱼᱟ
ᱦᱩᱸ
ᱦᱮᱸ ᱟᱹᱰᱤ ᱜᱟᱱ ᱱᱚᱝᱠᱟ ᱧᱮᱞᱚᱜᱚᱜ ᱠᱟᱱᱟ ᱥᱟᱠᱟᱢ ᱚᱨᱮᱡ ᱱᱤᱭᱮᱛᱮ
ᱦᱩᱸ
ᱪᱚᱞᱟᱠᱟᱱᱟ ᱩᱱᱫᱤᱱ ᱫᱚ ᱚᱱᱠᱟ ᱵᱟᱝ ᱧᱮᱞᱚᱜᱚᱜ ᱠᱟᱱ ᱛᱟᱦᱮᱸᱱᱟ ᱟᱨ ᱦᱚᱸ ᱛᱮᱦᱤᱧ ᱜᱟᱯᱟ ᱫᱚ ᱟᱹᱰᱤ ᱡᱟᱹᱥᱛᱤ ᱜᱮ ᱧᱮᱞᱚᱜᱚᱜ ᱠᱟᱱᱟ ᱥᱟᱠᱟᱢ ᱚᱲᱮᱡ
ᱦᱳᱭ
ᱩᱱᱤ ᱫᱚᱠᱚ ᱠᱷᱟᱹᱯᱟᱹᱨᱤ ᱛᱮ ᱠᱷᱟᱹᱯᱟᱹᱨᱤᱜ ᱛᱟᱦᱮᱸᱫᱼᱟ ᱟᱨ ᱟᱠᱚ ᱟᱠᱚ ᱛᱮᱜᱮ ᱠᱚ ᱱᱤᱢᱟᱹ ᱥᱟᱭᱮᱫ ᱱᱤᱢᱟᱹᱝ ᱥᱟᱭᱮᱫ ᱛᱟᱦᱮᱸᱱᱟᱠᱚ ᱢᱟᱹᱡᱷᱤ ᱢᱚᱬᱮ ᱦᱚᱲ ᱟᱛᱮᱜ ᱜᱮ ᱦᱟᱸᱰᱮᱱ ᱠᱚ ᱱᱚᱸᱰᱮᱱ ᱠᱚ ᱟᱛᱮᱜ ᱜᱮ ᱠᱚ ᱱᱤᱢᱚᱱ ᱥᱟᱭᱮᱫ ᱛᱟᱦᱮᱸᱫᱼᱟ ᱟᱨ ᱱᱮᱛᱟᱨ ᱫᱚ ᱱᱮᱛᱟᱨ ᱫᱚ ᱥᱟᱠᱟᱢ ᱠᱚ ᱚᱲᱮᱡ ᱩᱛᱟᱹᱨ ᱮᱫᱟ
ᱦᱩᱸ
ᱦᱳᱭ
ᱟᱨ ᱛᱟᱦᱚᱞᱮ ᱥᱟᱠᱟᱢ ᱚᱲᱮᱡ ᱦᱩᱭ ᱞᱮᱱ ᱠᱷᱟᱡ ᱡᱟᱦᱟᱸ ᱠᱩᱲᱤ ᱚᱲᱟᱜ ᱥᱮᱫ ᱠᱚ ᱡᱟᱦᱟᱸ ᱠᱚ ᱡᱤᱱᱤᱥ ᱠᱚᱠᱚ ᱮᱢ ᱠᱟᱭᱟ ᱚᱱᱟ ᱠᱚᱫᱚ ᱠᱚ ᱤᱫᱤ ᱨᱩᱣᱟᱹᱲᱟ ᱥᱮ ᱛᱚ ᱵᱟᱝ ᱚᱱᱟ ᱠᱚᱫᱚ ᱠᱟᱹᱴᱤᱡ ᱦᱟᱸᱜ ᱱᱚᱝᱠᱟ ᱫᱚ ᱧᱮᱞ ᱵᱟᱲᱟ ᱫᱚ ᱵᱟᱝ ᱦᱩᱭᱠᱟᱱ ᱛᱚ ᱥᱟᱠᱟᱢ ᱚᱲᱮᱡ ᱠᱚᱫᱚ ᱦᱟᱸᱜ
ᱦᱮᱸ
ᱟᱱᱟ ᱠᱚᱫᱚ ᱠᱚ ᱤᱫᱤ ᱨᱩᱣᱟᱹᱲᱟᱥᱮ ᱵᱟᱝ
ᱚ ᱦᱮᱸ ᱤᱫᱤ ᱨᱩᱣᱟᱹᱲ ᱜᱮᱭᱟ ᱠᱚ ᱤᱧ ᱫᱚ ᱢᱤᱫ ᱢᱤᱫ ᱫᱷᱟᱣ ᱜᱤᱧ ᱧᱮᱞ ᱟᱠᱟᱫᱟ ᱥᱟᱠᱟᱢ ᱚᱨᱮᱡ ᱫᱚ ᱡᱮ ᱟᱞᱮ ᱥᱩᱨ ᱥᱩᱯᱩᱨ ᱟᱛᱩ ᱨᱮᱜᱮ ᱦᱩᱭ ᱞᱮᱱ ᱛᱟᱦᱮᱸᱜᱼᱟ ᱡᱟᱦᱟᱸᱛᱤᱱᱟᱹᱜ ᱠᱩᱲᱤ ᱜᱤᱫᱽᱨᱟᱹ ᱡᱟᱦᱟᱸ ᱛᱤᱱᱟᱹᱜ ᱡᱤᱱᱤᱥ ᱯᱚᱛᱨᱚ ᱠᱚ ᱮᱢᱟᱭᱟ ᱥᱮ
ᱦᱮᱸ
ᱚᱱᱟ ᱫᱚ ᱡᱷᱚᱛᱚ ᱡᱚᱠᱷᱚᱱ ᱥᱟᱠᱟᱢ ᱚᱨᱮᱡ ᱦᱩᱭᱩᱜᱼᱟ ᱛᱚᱠᱷᱚᱱ ᱜᱮ ᱦᱟᱸᱰᱮᱱ ᱢᱚᱱᱮ ᱢᱚᱬᱮ ᱦᱚᱲ ᱠᱚ ᱦᱤᱡᱩᱜᱼᱟ ᱟᱨ ᱜᱟᱯᱟᱞ ᱢᱟᱨᱟᱣ ᱜᱚᱴᱟ ᱠᱟᱛᱮᱫ ᱜᱮ ᱢᱚᱸᱡᱽ ᱢᱚᱸᱡᱽ ᱛᱮᱜᱮ ᱡᱮ ᱦᱮᱸ ᱵᱟᱭ ᱫᱚᱦᱚᱭ ᱠᱟᱱᱟ ᱥᱮ ᱠᱩᱲᱤ ᱜᱤᱫᱽᱨᱟᱹ ᱜᱟᱹᱞᱛᱤ ᱢᱮᱱᱟᱜ ᱛᱟᱭᱟ ᱛᱟᱦᱚᱞᱮ ᱠᱷᱟᱱ ᱫᱚ ᱵᱟᱹᱠᱤᱱ ᱥᱚᱝᱥᱟᱨ ᱫᱟᱲᱮᱭᱟᱜ ᱠᱟᱱᱟ ᱚᱱᱟ ᱚᱱᱟ ᱦᱚᱛᱮᱡ ᱛᱮ ᱥᱟᱠᱟᱢ ᱠᱤᱱ ᱚᱲᱮᱡᱟ ᱡᱚᱠᱷᱚᱱ ᱥᱟᱠᱟᱢ ᱠᱤᱱ ᱚᱲᱮᱡᱟ ᱩᱱᱠᱤᱱ ᱫᱚ ᱟᱫᱚ ᱛᱤᱥ ᱮᱸ ᱢᱟᱱᱮ ᱠᱤᱱ ᱛᱤᱥᱦᱚᱸ ᱵᱟᱝᱠᱤᱱ ᱟᱹᱠᱤᱱ ᱫᱚ ᱵᱟᱹᱠᱤᱱ ᱵᱟᱯᱞᱟ ᱫᱟᱲᱮᱭᱟᱜᱼᱟᱡ ᱚᱱᱮ ᱚᱱᱠᱟᱱ ᱤᱭᱟᱹ ᱠᱟᱱᱟ
ᱦᱩᱸ
ᱟᱨ ᱱᱮᱛᱟᱨ ᱦᱚᱧ ᱧᱮᱞ ᱮᱫᱟ ᱡᱮ ᱦᱮᱸ ᱢᱤᱫᱴᱮᱱ ᱮᱸᱢᱮᱜ ᱴᱮᱱ ᱜᱤᱫᱽᱨᱟᱹ ᱠᱤ ᱢᱤᱫᱴᱮᱱ ᱜᱤᱫᱽᱨᱟᱹ ᱛᱟᱦᱮᱱ ᱛᱟᱭᱟᱭ, ᱟᱨ ᱵᱟᱹᱠᱤᱱ ᱢᱚᱸᱚᱡᱚᱜ ᱠᱟᱱᱟ, ᱚᱱᱠᱟ ᱠᱟᱛᱮᱜ ᱦᱚᱸ ᱥᱟᱠᱟᱢ ᱠᱚ ᱚᱲᱮᱡᱮᱜ ᱜᱮᱭᱟ ᱾
ᱛᱟᱦᱚᱞᱮ ᱩᱱᱤ ᱜᱤᱫᱽᱨᱟᱹ ᱫᱚ ᱟᱫᱚ ᱚᱠᱚᱭ ᱥᱮᱫ ᱨᱮᱭ ᱛᱟᱦᱮᱱᱟ᱾ ᱵᱟᱹᱦᱩ ᱠᱩᱲᱤ ᱥᱮᱜ ᱨᱮ ᱛᱟᱦᱮᱱᱟ ᱥᱮ ᱟᱡ ᱵᱟ ᱥᱮᱜ ᱨᱮ
ᱦᱮᱸ ᱵᱟᱱᱟᱨ ᱥᱮᱫ ᱨᱮᱜᱮ ᱛᱟᱦᱮᱱᱟ ᱚᱱᱠᱟ ᱦᱩᱭ ᱵᱟᱲᱟ ᱠᱟᱱᱟ
ᱟᱫᱚ ᱢᱟᱱᱮ ᱚᱸᱰᱮ ᱜᱟᱯᱟᱞᱢᱟᱨᱟᱣ ᱨᱮ ᱚᱠᱟ ᱞᱮᱠᱟ ᱠᱚ ᱜᱚᱴᱟᱭᱟ ᱟᱫᱚ ᱚᱱᱠᱟ ᱞᱮᱠᱟᱛᱮ ᱦᱩᱭᱩᱜᱼᱟ ᱦᱮᱸ ᱥᱮ
ᱦᱮᱸ ᱟᱫᱚ ᱜᱤᱫᱽᱨᱟᱹ ᱫᱚ ᱵᱟᱱᱟᱨ ᱥᱮᱫ ᱨᱮᱜᱮ ᱛᱟᱦᱮᱱᱟᱭ ᱟᱫᱚ ᱚᱱᱠᱟ ᱫᱚ ᱠᱚᱥᱴᱚ ᱦᱮᱸᱥᱮ ᱮᱸ ᱢᱤᱫ ᱥᱟᱶᱛᱮ ᱵᱟᱯᱞᱟ ᱵᱟᱯᱞᱟᱭᱮᱱᱟᱵᱤᱱ ᱠᱩᱥᱤ ᱨᱟᱹᱥᱠᱟᱹᱛᱮ ᱜᱤᱫᱽᱨᱟᱹ ᱠᱚᱵᱤᱱ ᱦᱟᱛᱟᱣ ᱠᱮᱫᱮᱭᱟ ᱟᱨ ᱩᱱᱤ ᱜᱤᱫᱽᱨᱟᱹ ᱫᱚ ᱟᱨ ᱢᱟᱱᱮ ᱫᱩᱠ ᱟᱨ ᱫᱩᱠ ᱜᱮᱵᱤᱱ ᱮᱢ ᱛᱚ ᱟᱫᱮᱭᱟ ᱚᱱᱟ ᱫᱚ ᱵᱟᱝ ᱩᱪᱤᱛᱚᱜ ᱠᱟᱱᱟ ᱥᱮ ᱩᱱᱟᱹᱜ ᱡᱩᱫᱤ ᱵᱟᱝ ᱵᱤᱱ ᱢᱚᱸᱡᱽ ᱡᱚᱝ ᱠᱮᱭᱟ ᱥᱮ ᱵᱟᱝ ᱵᱤᱱ ᱥᱚᱝ ᱥᱟᱨ ᱠᱮᱭᱟ ᱟ ᱵᱟᱵᱤᱱ ᱦᱟᱛᱟᱣ ᱞᱮᱠᱚ ᱠᱷᱟᱱ ᱜᱮ ᱵᱷᱟᱞᱤ ᱠᱚᱜᱼᱟ
ᱦᱩᱸ
ᱦᱮᱸ ᱟᱫᱚ ᱱᱚᱝᱠᱟ ᱧᱮᱞᱚᱜᱚᱜ ᱠᱟᱱᱟ ᱟᱫᱚ ᱪᱮᱫ ᱮᱢ ᱪᱤᱠᱟᱹ ᱫᱟᱲᱮᱭᱟᱜᱼᱟ᱾
ᱦᱳᱭ ᱦᱳᱭ
ᱚᱸ
ᱡᱟᱦᱟᱸ ᱱᱟ ᱴᱩᱝᱠᱤ ᱫᱤᱯᱤᱞ ᱵᱟᱯᱞᱟ ᱚᱱᱟ ᱠᱚᱫᱚ ᱟᱯᱮ ᱥᱮᱫ ᱱᱮᱛᱟᱨ ᱧᱮᱞᱚᱜ ᱠᱟᱱᱟ ᱥᱮ ᱵᱟᱝ
ᱵᱟᱝᱼᱟ ᱴᱩᱝᱠᱤ ᱫᱤᱯᱤᱞ ᱵᱟᱯᱞᱟ ᱠᱚᱫᱚ ᱟᱞᱮᱥᱮᱫ ᱫᱚ ᱵᱟᱝ ᱧᱮᱞᱚᱜᱚᱜ ᱠᱟᱱᱟ ᱟᱨ ᱥᱟᱸᱜᱟ ᱵᱟᱯ ᱞᱟ ᱢᱮᱱᱟᱜᱼᱟ ᱚᱱᱟ ᱦᱚᱸ ᱵᱟᱝ ᱧᱮᱞᱚᱜᱚᱜ ᱠᱟᱱᱟ
ᱴᱩᱝᱠᱤ ᱫᱤᱯᱤᱞ ᱫᱚ ᱚᱠᱟ ᱞᱮᱠᱟ ᱦᱩᱭᱩᱜᱼᱟ ᱵᱟᱰᱟᱭ ᱢᱮᱱᱟᱜᱼᱟ ᱥᱮ ᱵᱟᱝ?
ᱵᱟᱝᱜᱼᱟ ᱵᱟᱰᱟᱭ ᱵᱟᱹᱱᱩᱜᱼᱟ,
ᱚᱸ ᱦᱮᱸ ᱤᱧᱦᱚᱸ ᱴᱩᱝᱠᱤ ᱫᱤᱯᱤᱞ ᱵᱟᱯᱞᱟ ᱫᱚ ᱵᱟᱹᱧ ᱧᱮᱞ ᱠᱟᱜᱼᱟ ᱾ ᱛᱚᱵᱮᱧ ᱟᱸᱡᱚᱢ ᱟᱠᱟᱫᱟ ᱡᱮ ᱴᱩᱢᱠᱤ ᱫᱤᱯᱤᱞ ᱵᱟᱯᱞᱟ ᱫᱚ ᱪᱮᱫ ᱠᱟᱱᱟ᱾
ᱛᱟᱦᱚᱞᱮ ᱞᱟᱹᱭ ᱵᱤᱱ ᱞᱟᱹᱭ ᱢᱮᱥᱮ ᱠᱟᱹᱴᱤᱡ ᱵᱟᱲᱟᱭ ᱢᱮᱱᱟᱜ ᱛᱟᱢ ᱠᱷᱟᱱ ᱫᱚ ᱤᱧᱟᱹᱜ ᱫᱚ ᱵᱟᱰᱟᱭ ᱵᱟᱹᱱᱩᱜ ᱛᱤᱧᱟᱹ ᱛᱚ
ᱦᱮᱸ ᱱᱚᱝᱠᱟ ᱠᱚ ᱞᱟᱹᱭᱟ ᱡᱮ ᱴᱩᱝᱠᱤ ᱫᱤᱯᱤᱞ ᱵᱟᱯᱞᱟ ᱫᱚ ᱡᱮ ᱠᱩᱲᱤ ᱯᱟᱦᱴᱟ ᱚᱲᱟᱜ ᱡᱩᱫᱤ ᱫᱚᱢᱮ ᱠᱚ ᱨᱮᱸᱜᱮᱡ ᱜᱮᱭᱟ
ᱦᱮᱸᱢ
ᱟᱫᱚ ᱩᱱᱠᱩ ᱫᱚ ᱢᱟᱱᱮ ᱢᱤᱫ ᱞᱚᱴᱟ ᱫᱟᱜ ᱛᱮᱜᱮ ᱠᱩᱲᱤ ᱜᱤᱫᱽᱨᱟᱹ ᱠᱚ ᱩᱢᱮᱭᱟ ᱾ ᱟᱨ ᱡᱚᱛᱚ ᱠᱤ- ᱠᱤᱪᱷᱩ ᱠᱚᱲᱟ ᱜᱤᱫᱽᱨᱟᱹ ᱚᱲᱟᱜ ᱨᱮᱜᱮ ᱦᱩᱭᱩᱜᱼᱟ᱾ ᱟᱫᱚ ᱚᱱᱟ ᱜᱮᱠᱚ ᱢᱮᱛᱟᱜᱼᱟ ᱴᱩᱝᱠᱤ ᱫᱤᱯᱤᱞ ᱵᱟᱯᱞᱟ ᱾
ᱚ ᱟᱹᱰᱤ ᱢᱚᱡᱽ
ᱦᱮᱸ
ᱦᱮᱸ ᱟᱨ ᱞᱟᱹᱭ ᱫᱟᱹᱧ ᱡᱮ ᱮᱸ ᱟᱯᱮ ᱥᱮᱫ ᱫᱚ ᱚᱱᱟ ᱵᱟᱯᱞᱟ ᱨᱮ ᱾ ᱮ ᱵᱟᱯᱞᱟ ᱟᱠᱚ ᱥᱮ ᱚᱱᱮ ᱡᱟᱦᱟᱸ ᱞᱟᱹᱭ ᱠᱮᱫᱟᱢ ᱡᱮ ᱠᱚᱰᱮᱞ ᱧᱟᱯᱟᱢ ᱵᱟ ᱯᱞᱟ ᱥᱮ ᱥᱟᱨ ᱥᱟᱹᱜᱩᱱ ᱵᱟᱯᱞᱟ ᱾ ᱚᱱᱟ ᱵᱟᱯᱞᱟ ᱠᱚᱫᱚ ᱾